ᱦᱮᱞᱳ ᱜᱚᱢᱠᱮ᱾
ᱦᱮᱸ ᱦᱮᱞᱳ ᱟᱡᱚᱢᱚᱜ ᱠᱟᱱᱟ ᱥᱮ ᱵᱟᱝ᱾
ᱦᱮᱸ ᱟᱸᱡᱚᱢᱚᱜ ᱠᱟᱱ ᱜᱮᱭᱟ ᱟᱵᱤᱱ ᱜᱮᱵᱤᱱ ᱟᱸᱡᱚᱢ ᱫᱟ ᱥᱮ ᱵᱟᱝ᱾
ᱦᱮᱸ ᱟᱸᱚᱢᱚᱜ ᱠᱟᱱ ᱜᱮᱭᱟ ᱦᱮᱱᱟ ᱢᱟ ᱵᱟᱭ ᱴᱷᱤᱠᱟᱹ ᱞᱮᱱᱟ ᱚᱠᱛᱚ ᱠᱚ ᱪᱟᱵᱟᱜ ᱠᱟᱱ ᱛᱟᱦᱮᱸ-ᱟ
ᱦᱮᱸ ᱦᱮᱸ ᱚᱠᱛᱚ ᱠᱚᱢᱟ ᱠᱚᱢ ᱫᱷᱟᱨᱟ ᱜᱮᱛᱟᱵᱚᱱᱟ ᱚᱠᱛᱚ ᱠᱚᱢᱟ᱾ ᱚᱻ ᱟᱪᱷᱟ ᱛᱟᱦᱚᱞᱮ᱾
ᱱᱤᱛᱚᱜ ᱪᱮᱵᱤᱱ ᱞᱟᱹᱭᱮᱫ ᱛᱟᱦᱮᱸᱜ-ᱟ᱾
ᱦᱩᱸ ᱚᱱᱮ ᱡᱟᱦᱟᱸ ᱞᱤᱧ ᱞᱟᱹᱭᱮᱫ ᱛᱟᱦᱮᱸᱫ ᱡᱮ ᱤᱭᱟᱹ᱾ ᱦᱚᱸᱻ ᱱᱤᱭᱮ ᱫᱚ ᱡᱟᱦᱟᱸ ᱦᱩᱲᱳ ᱤᱨ ᱠᱟᱛᱷᱟ ᱟᱨᱠᱤ᱾ ᱡᱮ ᱟᱯᱮ ᱫᱚ ᱚᱱᱟ᱾ ᱦᱚᱲ ᱠᱚᱛᱮ ᱜᱮᱯᱮ ᱤᱨ ᱜᱮᱭᱟ ᱟᱨᱠᱤ ᱰᱟᱝᱨᱤ ᱢᱮᱨᱚᱢ ᱠᱚ ᱵᱤᱥᱤ ᱢᱮᱱᱟᱜ ᱠᱚᱛᱮ ᱜᱮ ᱟᱨ ᱟᱞᱮ᱾ ᱥᱮᱫ ᱫᱚ ᱢᱮᱤᱥᱤᱱ ᱠᱚᱛᱮ ᱜᱮ ᱵᱮᱥᱤ ᱞᱮ ᱤᱨ ᱜᱮᱭᱟ ᱢᱟᱱᱮ᱾ ᱚᱱᱠᱟ ᱰᱟᱹᱝᱨᱤ ᱠᱟᱰᱟ ᱠᱚ ᱵᱟᱹᱱᱩᱜ ᱠᱚᱛᱟᱞᱮᱭᱟ ᱚᱱᱟᱛᱮ ᱟᱨᱠᱤ᱾
ᱦᱩᱸ
ᱛᱚ ᱜᱚᱝᱠᱮ ᱞᱤᱧ ᱞᱟᱹᱭᱫᱟ ᱚ ᱢᱟᱱᱮ᱾ ᱦᱩᱲᱩ ᱠᱚᱫᱚ ᱟᱫᱚ ᱡᱟᱫᱟ ᱛᱟᱨ ᱟᱯᱮᱫᱚ ᱢᱟᱱᱮ ᱟᱠᱷᱨᱤᱧ ᱜᱮᱭᱟ ᱯᱮ ᱥᱮ ᱢᱟᱱᱮ ᱚᱱᱟ ᱠᱚ ᱪᱟᱭᱞᱮ? ᱚᱱᱟ ᱦᱩᱲᱩ ᱠᱚᱫᱚ ᱚᱲᱟᱜ ᱨᱮ ᱡᱚᱢ ᱞᱟᱹᱜᱤᱫ ᱜᱮᱯᱮ ᱪᱟᱥ ᱵᱟᱲᱟᱭ ᱜᱮᱭᱟ?
ᱦᱮᱸ ᱟᱞᱮ ᱫᱚ ᱟᱠᱷᱨᱤᱧ ᱫᱚ ᱟᱠᱷᱨᱤᱧ ᱵᱟᱲᱟᱭ ᱜᱮᱭᱟᱞᱮ ᱟᱫᱚ ᱚᱱᱠᱟ ᱵᱟᱞᱮ ᱟᱠᱷᱨᱤᱧᱟ ᱩᱱᱟᱹᱜ ᱫᱚ᱾ ᱡᱚᱢ ᱵᱟᱲᱟ ᱜᱮ ᱟᱹᱠᱷᱨᱤᱧ ᱫᱚ ᱚᱠᱟ ᱥᱚᱢᱚᱭ ᱟᱠᱷᱨᱤᱧ ᱵᱟᱲᱟ ᱦᱩᱭᱩᱜ ᱜᱮᱭᱟ ᱚᱱᱠᱟ᱾
ᱚ ᱟᱫᱚ ᱟᱞᱮ ᱫᱚ ᱢᱟᱱᱮ ᱡᱟᱫᱟᱛᱟᱨ ᱦᱚᱲᱩ ᱫᱚ ᱢᱟᱱᱮ᱾ ᱢᱟᱱᱮ ᱡᱷᱚᱛᱚ ᱡᱟᱦᱟᱸ ᱠᱚᱞᱮ ᱪᱟᱥ ᱠᱮᱫᱟ ᱢᱟᱱᱮ ᱡᱷᱚᱛᱚ ᱜᱮᱞᱮ ᱟᱠᱷᱨᱤᱧᱟ ᱟᱫᱚ ᱱᱮᱛᱟᱨ ᱫᱚ᱾ ᱛᱚ ᱢᱟᱱᱮ ᱚᱱᱮ ᱨᱮᱥᱚᱱ ᱠᱚ ᱮᱢᱚᱜ ᱠᱟᱱᱟ ᱥᱮ ᱟᱹᱛᱩ ᱟᱛᱳ᱾ ᱠᱳᱱᱴᱳᱞ ᱪᱟᱣᱞᱮ ᱡᱟᱦᱟᱸ ᱠᱚ ᱮᱢᱚᱜ ᱠᱟᱱᱟ ᱥᱚᱨᱠᱟᱨ ᱥᱮᱫ ᱠᱷᱚᱱ᱾ ᱛᱚ ᱚᱱᱟ ᱠᱚ ᱚᱱᱟ ᱠᱚᱛᱮᱜᱮ ᱟᱨᱠᱤ ᱪᱟᱞᱟᱜ ᱠᱟᱱᱟ ᱟᱨᱠᱤ᱾ ᱛᱚ ᱚᱱᱟᱛᱮ ᱟᱞᱮ ᱫᱚ ᱟᱫᱚ ᱢᱟᱱᱮ ᱚᱱᱟ ᱡᱟᱦᱟᱸ ᱪᱟᱥ ᱪᱟᱣᱞᱮ ᱱᱤᱭᱮ ᱡᱟᱦᱟ ᱪᱟᱥ ᱦᱩᱭᱱᱟ ᱦᱩᱲᱩ ᱱᱚᱣᱟ ᱠᱚᱫᱚ ᱟᱨᱠᱤ ᱟᱫᱚ ᱟᱠᱷᱨᱤᱧ ᱪᱟᱵᱟ ᱠᱟᱜ ᱜᱮᱭᱟᱞᱮ ᱟᱨᱠᱤ ᱚᱱᱠᱟ ᱵᱮᱯᱟᱨ ᱩᱸᱻ
ᱟᱪᱪᱷᱟ
ᱦᱩᱸ ᱦᱩᱸ
ᱦᱩᱸᱻ
ᱛᱟᱦᱞᱮ ᱦᱮᱸ ᱦᱮᱸ᱾ ᱛᱟᱦᱞᱮ ᱜᱚᱝᱠᱮ ᱚᱱᱮ ᱡᱟᱦᱟᱸ ᱦᱮᱛᱟᱨ ᱟᱵᱚ ᱡᱟᱦᱟᱸ ᱱᱚᱜᱼᱚᱭ ᱯᱷᱳᱱ ᱠᱚᱵᱚᱱ ᱵᱮᱵᱚᱦᱟᱨ ᱮᱫᱟ ᱥᱮ?
ᱦᱮᱸ ᱦᱮᱸ᱾
ᱛᱚ ᱱᱚᱜ-ᱚ ᱱᱟ ᱠᱚ ᱯᱷᱳᱱ ᱵᱮᱵᱚᱦᱟᱨ ᱫᱚ ᱢᱟᱱᱮ ᱮᱻ ᱟᱵᱚᱣᱟᱜ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱵᱮᱵᱚᱦᱟᱨᱮᱫ ᱛᱟᱵᱚᱱᱟ ᱠᱟᱹᱴᱤᱡ ᱠᱷᱚᱱᱜᱮ ᱛᱚ ᱢᱟᱱᱮ ᱚᱱᱟᱛᱮ ᱟᱹᱰᱤ ᱨᱚᱠᱚᱢᱟᱜ ᱵᱟᱹᱲᱤᱡᱽ ᱯᱨᱚᱵᱷᱟᱵᱽ ᱩᱱᱠᱩ ᱪᱮᱛᱟᱱ ᱨᱮ ᱧᱩᱨᱩᱜ ᱠᱟᱱᱟ ᱛᱚ ᱱᱚᱣᱟ ᱠᱚ ᱵᱟᱨᱮᱛᱮ ᱠᱟᱹᱴᱤᱡ ᱟᱹᱵᱤᱱ ᱠᱟᱹᱴᱤᱡ ᱵᱟᱨ ᱠᱟᱛᱷᱟ ᱞᱟᱹᱭ ᱛᱟᱵᱚᱱ ᱵᱤᱱ ᱟᱨᱠᱤ᱾
ᱦᱮᱸ ᱟᱨ ᱱᱤᱛᱚᱜ ᱢᱟ ᱡᱚᱛᱚ ᱜᱮᱠᱚ ᱥᱟᱵᱮᱫ ᱜᱮᱭᱟ, ᱱᱤᱛᱚᱜ ᱢᱟ ᱟᱨᱚ ᱫᱚᱢᱮ ᱜᱤᱫᱽᱨᱟᱹ ᱯᱷᱳᱱ ᱫᱚᱢᱮ ᱠᱚ ᱰᱤᱢᱟᱱᱰ ᱮᱼᱟ ᱯᱷᱳᱱ ᱵᱟᱢ ᱠᱤᱨᱤᱧ ᱜᱟᱱ ᱵᱟᱹᱧ ᱯᱟᱲᱦᱟᱜᱼᱟ ᱪᱮᱫ ᱵᱟᱝ ᱠᱚᱞᱮᱡᱽ ᱵᱟᱹᱧ ᱪᱟᱞᱟᱜᱼᱟ, ᱤᱥᱠᱩᱞ ᱵᱟᱹᱧ ᱪᱟᱞᱟᱜ᱾
ᱦᱮᱸ ᱦᱮᱸ ᱦᱮᱸ᱾
ᱵᱟᱝ ᱮᱠᱪᱩᱭᱮᱞᱤ ᱟᱫᱚ ᱩᱱᱟᱹᱜ ᱜᱤᱫᱽᱨᱟᱹ ᱠᱷᱚᱱ ᱯᱷᱳᱱ ᱥᱟᱵ ᱫᱚ ᱴᱷᱤᱠ ᱜᱮᱭᱟ ᱮᱠᱪᱩᱭᱮᱞᱤ ᱥᱟᱵ ᱫᱚ ᱟᱫᱚ ᱤᱭᱟᱹ ᱪᱮᱛᱟᱱ ᱨᱮ ᱱᱤᱡᱮ ᱟᱨᱮ ᱚᱠᱟ ᱞᱮᱠᱟ ᱵᱤᱱ ᱤᱭᱩᱡᱟ, ᱟᱫᱚ ᱩᱱᱟᱹᱜ ᱜᱤᱫᱽᱨᱟᱹ ᱠᱷᱚᱱ ᱥᱟᱵ ᱠᱷᱟᱱ ᱫᱚ ᱦᱟᱸᱜ ᱛᱷᱚᱲᱤ ᱵᱤᱱ ᱴᱷᱤᱠᱟᱹᱭᱟ᱾
ᱦᱮᱸ ᱦᱮᱸ᱾
ᱪᱩᱭᱞᱤ ᱩᱱᱟᱹᱜ ᱜᱤᱫᱽᱨᱟᱹ ᱠᱷᱳᱱ ᱫᱚ ᱯᱷᱳᱱ ᱫᱚ ᱵᱟᱭ ᱥᱟᱵ ᱫᱚᱨᱠᱟᱨ ᱛᱟᱦᱮᱸ ᱠᱟᱱᱟ, ᱱᱤᱛᱚᱜ ᱢᱟ ᱡᱚᱛᱚ ᱦᱚᱲ ᱞᱮᱠᱟ ᱜᱤᱫᱽ
ᱦᱩᱸ ᱦᱩᱸ᱾ ᱛᱳ ᱚᱱᱟ ᱞᱮᱠᱟ ᱠᱟᱛᱷᱟ ᱠᱚ ᱞᱟᱹᱭ ᱠᱮᱫᱟ ᱦᱟᱸ ᱦᱟᱸ᱾
ᱯᱷᱳᱱ ᱫᱚ ᱞᱟᱹᱭ ᱞᱮᱠᱷᱟᱱ ᱢᱤᱫ ᱦᱤᱥᱟᱹᱵᱽ ᱛᱮᱫᱚ ᱠᱷᱟᱨᱟᱯ ᱦᱚᱸ ᱠᱷᱟᱨᱟᱯ ᱜᱮᱭᱟ ᱟᱨ ᱵᱟᱝᱠᱷᱟᱱ ᱫᱚ ᱵᱮᱥ ᱦᱚᱸ ᱵᱮᱥ ᱜᱮᱭᱟ ᱟᱹᱵᱤᱱ ᱚᱠᱟ ᱞᱮᱠᱟ ᱟᱹᱵᱤᱱ ᱤᱭᱩᱡᱟᱵᱤᱱ ᱪᱮᱛᱟᱱ ᱨᱮ᱾
ᱦᱮᱸ᱾
ᱩᱸᱻ
ᱛᱳ᱾ ᱚᱱᱮ ᱡᱟᱦᱟᱸ ᱵᱤᱱ ᱞᱟᱹᱭ ᱠᱮᱫᱟ ᱦᱮᱸ ᱯᱩᱱ ᱫᱚ ᱩᱱᱤᱭᱟᱜ ᱛᱤ ᱡᱟᱸᱜᱟ ᱫᱚ ᱵᱟᱹᱱᱩᱜ ᱛᱟᱭᱟ᱾ ᱢᱟᱱᱮ ᱟᱢ ᱟᱢ ᱪᱮᱫ ᱞᱮᱠᱟᱢ ᱵᱮᱵᱚᱦᱟᱨᱮ ᱩᱱᱤ ᱫᱚ ᱚᱱᱠᱟᱜᱮ ᱵᱮᱵᱚᱦᱟᱨᱚᱜ-ᱟ᱾ ᱛᱚ ᱟᱢ ᱡᱩᱫᱤ ᱵᱟᱹᱲᱤᱡᱽ ᱮᱢ ᱵᱮᱵᱚᱦᱟᱨᱮᱭᱟ ᱩᱱᱤ ᱫᱚ ᱟᱢᱮ ᱵᱟᱹᱲᱤᱡᱽ ᱢᱮᱭᱟ᱾ ᱟᱢ ᱡᱩᱫᱤ ᱵᱷᱟᱜᱮᱢ ᱵᱮᱵᱚᱦᱟᱨᱮᱭᱟ ᱩᱱᱤ ᱟᱢ ᱵᱷᱟᱜᱮ ᱡᱤᱱᱤᱥᱮ ᱥᱮᱬᱟ ᱟᱢᱟ ᱛᱚ ᱦᱮᱸ ᱦᱮᱸ᱾ ᱛᱚ ᱚᱱᱟᱛᱮ ᱟᱞᱮᱥᱮᱫ ᱦᱚᱸ ᱱᱮᱛᱟᱨ ᱱᱚᱝᱠᱟ ᱧᱮᱞᱚᱜ ᱠᱟᱱᱟ ᱩᱱᱠᱩ ᱡᱟᱦᱟᱸᱭ ᱠᱟᱹᱴᱤᱡᱽ ᱠᱟᱹᱴᱤᱡᱽ ᱢᱟᱹᱭ ᱵᱟᱹᱵᱩ ᱛᱟᱠᱚ ᱠᱚ ᱦᱟᱨᱟᱜ ᱠᱟᱱᱟ᱾
ᱢᱟᱱᱮ ᱤᱥᱠᱩᱞ ᱠᱚᱞᱮᱡᱽ ᱠᱚᱫᱚ ᱵᱟᱝᱠᱚ ᱪᱟᱞᱟᱜ ᱠᱟᱱᱟ ᱥᱟᱨᱟᱫᱤᱱ ᱚᱱᱟ ᱯᱷᱩᱱ ᱠᱚᱜᱮ ᱠᱚ ᱧᱮᱞ ᱵᱟᱲᱟᱭᱮᱫᱟ᱾
ᱦᱩᱸ ᱟᱨ ᱱᱤᱛᱚᱜ ᱢᱟ ᱫᱚᱢᱮ ᱮᱠᱫᱚᱢ ᱤᱱᱥᱴᱟᱜᱨᱟᱢ ᱨᱤᱞ ᱧᱮᱞ᱾
ᱦᱮᱸ ᱦᱮᱸ ᱤᱱᱥᱴᱟᱜᱨᱟᱢ ᱠᱚᱨᱮ ᱦᱩᱸ᱾ ᱚᱱᱟ ᱠᱚ ᱚᱱᱟ ᱠᱚ ᱵᱟᱝᱠᱷᱟᱱ ᱵᱟᱝ ᱪᱟᱞᱟᱜ ᱠᱟᱱ ᱛᱟᱠᱚᱣᱟ ᱤᱭᱟᱹ ᱠᱚ᱾ ᱛᱚ ᱱᱚᱣᱟ ᱠᱚ ᱧᱮᱞ ᱠᱟᱛᱮ ᱡᱮ ᱯᱚᱨᱚᱵᱚᱨᱛᱤ ᱠᱟᱞᱨᱮ ᱵᱚᱱ ᱦᱟᱨᱟᱜ ᱠᱟᱱᱟ ᱠᱚᱥᱮ, ᱚᱱᱮ ᱟᱹᱰᱤ ᱜᱟᱱ ᱥᱚᱢᱚᱥᱥᱟ ᱠᱚ ᱧᱩᱨᱩᱜ ᱠᱟᱱᱟ ᱟᱨᱠᱤ᱾
ᱦᱩᱸᱻ
ᱩᱸᱠᱟ᱾
ᱟᱹᱵᱤᱱ ᱡᱟᱦᱟᱸ ᱞᱮᱠᱟ ᱵᱤᱱ ᱤᱭᱩᱡᱟ, ᱯᱷᱳᱱ ᱫᱚ ᱴᱷᱤᱠ ᱜᱮᱭᱟ ᱮᱠᱪᱩᱭᱮᱞᱤ ᱞᱟᱹᱭ ᱞᱮᱠᱷᱟᱱ ᱟᱹᱵᱤᱱ ᱯᱟᱲᱦᱟᱣ ᱠᱚ ᱚᱱᱟ ᱠᱚᱜᱮ ᱦᱚᱸᱵᱤᱱ ᱧᱮᱞ ᱫᱟᱲᱮᱭᱟᱜ-ᱟ ᱡᱷᱚᱛᱚ ᱠᱤᱪᱷᱩ ᱟᱫᱚ ᱤᱭᱩᱡᱽ ᱢᱮ ᱮᱴᱟᱜ ᱨᱮ ᱤᱭᱩᱡᱚᱜ ᱠᱟᱱᱟ ᱾
ᱦᱩᱸ ᱾
ᱯᱷᱳᱱ ᱛᱮᱦᱚᱸ ᱱᱤᱛᱚᱜ ᱫᱚᱵᱤᱱ ᱯᱟᱲᱦᱟᱣ ᱫᱟᱲᱮᱭᱟᱜᱼᱟᱹᱵᱤᱱ ᱫᱚ ᱚᱱᱠᱟ ᱡᱩᱫᱤ ᱠᱳᱪᱤᱝ ᱠᱚ ᱡᱩᱫᱤ ᱵᱟᱹᱵᱤᱱ ᱯᱩᱭᱥᱟᱹ ᱚᱥᱩᱵᱤᱫᱟ ᱠᱚ ᱚᱱᱠᱟ ᱡᱩᱫᱤ ᱵᱟᱹᱵᱤᱱ ᱫᱟᱲᱮᱭᱟᱜ ᱠᱷᱟᱱ ᱾
ᱦᱮᱸ ᱦᱮᱸ ᱦᱮᱸ ᱾
ᱦᱩᱸ ᱾ ᱱᱤᱛᱚᱜ ᱫᱚ ᱡᱷᱚᱛᱚᱣᱟᱜ ᱧᱟᱢᱚᱜ ᱠᱟᱱ ᱫᱚ ᱟᱹᱵᱤᱱ ᱯᱷᱳᱱ ᱛᱮ ᱡᱟᱦᱟᱸ ᱧᱮᱞ ᱥᱟᱱᱟ ᱵᱤᱱᱟ ᱚᱱᱟ ᱜᱮᱵᱤᱱ ᱧᱟᱢᱟ ᱾
ᱦᱩᱸ ᱾
ᱦᱩᱸ ᱾
ᱟᱫᱚ ᱩᱱᱠᱩ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱯᱳᱩᱱ ᱠᱚ ᱵᱮᱵᱚᱦᱟᱨ ᱮᱫ ᱛᱟᱠᱚᱣᱟ, ᱛᱟᱵᱚᱱᱟ ᱱᱩᱠᱩ ᱛᱚ ᱟᱨ ᱚᱱᱠᱟ ᱵᱟᱠᱚ ᱴᱷᱟᱹᱣᱠᱟᱹᱭᱟ ᱚᱠᱟ ᱵᱟᱹᱲᱤᱡ ᱥᱮ ᱵᱷᱟᱜᱮ ᱠᱟᱱᱟ ᱟᱨ ᱥᱟᱱᱟᱢ ᱦᱚᱲᱜᱮ ᱡᱮ ᱵᱟᱹᱲᱤᱡ ᱠᱟᱹᱢᱤ ᱨᱮᱫᱚ ᱵᱮᱥᱤ ᱦᱚᱲ ᱠᱚ ᱞᱟᱦᱟ ᱞᱟᱦᱟᱜ ᱜᱮᱭᱟ ᱥᱮ ᱾ ᱛᱚ ᱴᱷᱤᱠ ᱚᱱᱠᱟᱜᱮ ᱩᱱᱠᱩ ᱦᱚᱸ ᱡᱟ ᱵᱟᱹᱲᱤᱡ ᱡᱤᱱᱤᱥ ᱠᱚᱜᱮ ᱵᱤᱥᱤ ᱠᱚ ᱠᱚᱨᱟᱣ ᱫᱟ ᱟᱨᱠᱤ ᱚᱱᱟ ᱯᱷᱳᱱ ᱠᱚᱛᱮ ᱟᱨᱠᱤ ᱾ ᱛᱚ ᱚᱱᱟᱛᱮ ᱟᱵᱚ ᱪᱮᱛᱟᱱ ᱨᱮ ᱵᱟᱹᱲᱤᱡ ᱯᱨᱚᱵᱷᱟᱵᱽ ᱜᱮ ᱟᱨᱠᱤ ᱧᱩᱨᱩᱜ ᱠᱟᱱᱟ᱾ ᱛᱟᱦᱚᱞᱮ ᱜᱚᱝᱠᱮ ᱦᱮᱸ ᱦᱮᱸ ᱞᱟᱹᱭ ᱵᱤᱱ,
ᱢᱟᱱᱮ ᱜᱟᱨᱡᱮᱱ ᱠᱚᱦᱚᱸ ᱢᱟᱱᱮ ᱩᱱᱟᱹᱜ ᱞᱚᱜᱚᱱ ᱜᱤᱫᱽᱨᱟᱹ ᱠᱚᱫᱚ ᱯᱷᱳᱱ ᱵᱟᱭ ᱮᱢ ᱫᱚᱨᱠᱟᱨ ᱞᱟᱹᱠᱛᱤ ᱠᱟᱱᱟ ᱾
ᱦᱮᱸ
ᱦᱩᱸ
ᱚᱱᱟ ᱠᱚᱫᱚ ᱡᱮ ᱜᱟᱨᱡᱮᱱ ᱠᱚ ᱡᱟᱦᱟᱸᱭ ᱠᱚ ᱢᱮᱱᱟᱜ ᱠᱚᱛᱟ ᱵᱚᱱᱟ ᱚᱲᱟᱜ ᱠᱚᱨᱮᱱ ᱟᱭᱳ ᱵᱟᱵᱟ ᱛᱟᱠᱚ, ᱱᱩᱠᱩ ᱜᱮ ᱵᱩᱡᱷᱟᱹ ᱡᱮ ᱛᱟᱨ ᱱᱩᱱᱟᱹᱜ ᱠᱟᱹᱴᱤᱡ ᱠᱷᱚᱱ ᱡᱩᱫᱤ ᱜᱤᱫᱽᱨᱟᱹ ᱯᱷᱳᱱ ᱠᱚᱧ ᱮᱢᱟᱭᱟ ᱥᱮ ᱯᱷᱳᱱ ᱠᱚᱞᱮ ᱦᱟᱛᱟᱣᱼᱟᱭᱟ ᱛᱳ ᱩᱱᱤ ᱜᱤᱫᱽᱨᱟᱹᱣᱟᱜ ᱜᱮ ᱯᱚᱨᱚᱵᱚᱨᱛᱤ ᱵᱷᱚᱵᱤᱥᱥᱚᱛ ᱴᱟᱜ ᱱᱚᱜ ᱢᱟᱱᱮ ᱱᱚᱥᱴᱚᱜ ᱠᱟᱱ ᱛᱟᱭᱟ ᱜᱟᱨ ᱪᱮᱱ ᱜᱮ ᱱᱚᱣᱟ ᱫᱚ ᱟᱨᱠᱤ ᱵᱩᱡ ᱫᱚᱨᱠᱟᱨ ᱮᱱᱮᱠᱷᱟᱱ ᱜᱮ ᱟᱹᱰᱤ ᱱᱟᱯᱟᱭ ᱾
ᱦᱩᱸᱢ ᱵᱟᱝ ᱟᱨ ᱢᱟᱲᱟᱝ ᱫᱚ ᱢᱟᱱᱮ ᱚᱱᱠᱟ ᱫᱚ ᱜᱤᱫᱽᱨᱟᱹ ᱯᱷᱳᱱ ᱫᱚ ᱵᱟᱠᱚ ᱥᱟᱵ ᱮᱫᱟ ᱚᱱᱮ ᱢᱟᱱᱮ ᱢᱟᱱᱮ ᱞᱚᱠᱰᱟᱣᱩᱱ ᱠᱚᱨᱮ ᱠᱷᱚᱱ ᱜᱮ ᱵᱮᱥᱤ ᱢᱟᱱᱮ ᱜᱤᱫᱽᱨᱟᱹ ᱠᱚᱫᱚ ᱡᱚᱛᱚ ᱜᱤᱫᱽᱨᱟᱹ ᱞᱮᱠᱟ ᱯᱷᱳᱱ ᱠᱚ, ᱥᱟᱵᱮᱼᱟ ᱩᱱ ᱢᱟ ᱞᱚᱠᱰᱟᱣᱱ ᱮᱱᱟ ᱥᱚᱨᱠᱟᱨᱮ ᱞᱟᱹᱭ ᱠᱨᱭᱟ ᱞᱟᱭᱤᱱ ᱠᱮᱞᱟᱥ ᱦᱩᱭᱩᱜᱼᱟ ᱡᱷᱚᱛᱚ ᱮᱠᱫᱚᱢ ᱯᱷᱳᱱ ᱠᱤᱨᱤᱧ,
ᱦᱩᱸ ᱦᱩᱸ ᱦᱩᱸ ᱦᱩᱸ
ᱦᱩᱸ ᱟᱻ ᱯᱷᱳᱚᱱ ᱱᱟᱷᱟᱜ ᱠᱚ ᱠᱤᱨᱤᱧᱮᱫ ᱠᱚᱣᱟ ᱢᱟᱱᱮ, ᱠᱮᱞᱟᱥ ᱠᱚᱫᱚ ᱵᱟᱝ ᱦᱟᱱᱟᱜ ᱪᱮᱫ ᱱᱟᱷᱟᱜ ᱫᱚᱢᱮ ᱩᱱ ᱥᱚᱢᱚᱭ ᱢᱟ ᱦᱟᱱᱮ, ᱯᱷᱨᱤ ᱯᱷᱟᱭᱟᱨ ᱤᱱᱥᱴᱟᱜᱨᱟᱢ ᱟᱹᱰᱤ ᱠᱤᱪᱷᱩ,
ᱦᱩᱸ ᱦᱩᱸ ᱱᱟᱱᱟ ᱨᱚᱠᱚᱢ ᱠᱚ ᱵᱮᱵᱷᱟᱨ ᱠᱮᱫᱟ ᱟᱨᱠᱤ
ᱡᱟᱜᱟᱭ ᱨᱮ ᱤᱭᱩᱡᱽ ᱫᱚᱨ ᱟᱨ ᱚᱸᱰᱮ ᱜᱮ ᱵᱟᱝ ᱤᱭᱩᱡᱽ ᱫᱟᱲᱮᱭᱟᱜ ᱠᱚᱱ
ᱦᱩᱸ ᱦᱩᱸ, ᱛᱚ ᱜᱚᱝᱠᱮ ᱛᱟᱞᱦᱮ ᱟᱯᱮ ᱥᱮᱫ ᱫᱚ ᱵᱤᱨ ᱵᱩᱨᱩ ᱠᱚᱫᱚ ᱢᱮᱱᱟᱜ ᱟᱥᱮ ᱵᱟᱝ?
ᱦᱮᱸ ᱵᱤᱨ ᱵᱩᱨᱩ ᱠᱚ ᱢᱮᱱᱟᱜ ᱜᱮᱭᱟ ᱵᱤᱨ ᱠᱚ ᱮᱠᱫᱚᱢ ᱢᱟᱱᱮ ᱞᱤᱧ ᱞᱟᱹᱭᱟ ᱾ ᱚᱲᱟᱜ ᱵᱟᱨᱜᱮ ᱫᱷᱟᱨᱮ ᱠᱷᱚᱱ ᱵᱩᱨᱩ ᱠᱚᱦᱚᱸ ᱧᱮᱞᱚᱜᱼᱟ ᱮᱠᱫᱚᱢ ᱚᱲᱟᱜ, ᱛᱠᱷᱚᱱ ᱵᱤᱱ ᱚᱰᱚᱠ ᱞᱮᱱᱠᱷᱟᱱ ᱜᱮ ᱵᱩᱨᱩ ᱦᱚᱸ ᱵᱟᱭ ᱥᱟᱺᱜᱤᱧᱟ ᱤᱱᱠᱟᱹ ᱢᱟᱱᱮ ᱮᱠᱚ ᱰᱮᱲ ᱠᱤᱞᱳᱢᱤᱴᱟᱨ ᱪᱟᱞᱟᱜ ᱦᱩᱭᱩᱜᱼᱟ ᱾ ᱞᱤᱝᱠᱟᱹ ᱟᱹᱛᱩ ᱠᱷᱚᱱ ᱫᱚ,
ᱤᱭᱟᱹ ᱵᱤᱨᱼᱵᱩᱨᱩ ᱠᱩᱫᱚ ᱡᱚᱛᱚ ᱜᱮ ᱮᱸ ᱟᱯᱮ ᱚᱱᱛᱮ ᱠᱚᱫᱚ ᱵᱤᱨ ᱵᱩᱨᱩ ᱠᱚᱫᱚ ᱢᱮᱱᱟᱜ ᱜᱮᱭᱟ ᱛᱚᱵᱮ?
ᱟᱞᱮ ᱥᱮᱫ ᱫᱚ ᱵᱤᱨ ᱵᱩᱨᱩ ᱠᱚᱫᱚ ᱟᱨᱠᱤ ᱵᱟᱹᱱᱩᱜᱼᱟ᱾ ᱟᱞᱮ ᱥᱮᱫ ᱫᱚ ᱥᱚᱢᱟᱱ ᱧᱚᱜ ᱡᱟᱭᱜᱟ ᱠᱟᱱᱟ ᱟᱨ ᱵᱤᱨ ᱠᱚᱫᱚ ᱢᱮᱱᱟᱜ ᱨᱮᱦᱚᱸ ᱟᱨᱠᱤ ᱟᱹᱰᱤ ᱜᱟᱱ ᱥᱟᱺᱜᱤᱧ ᱪᱟᱞᱟᱜ ᱦᱩᱭᱩᱜᱼᱟ᱾ ᱛᱚᱵᱮ ᱟᱹᱱᱤᱡ ᱟᱨᱠᱤ ᱵᱤᱨ ᱠᱚ ᱧᱟᱢᱚᱜᱼᱟ᱾ ᱢᱟᱱᱮ ᱟᱞᱮ ᱫᱚ ᱮᱠᱴᱩ ᱢᱟᱱᱮ ᱵᱤᱞᱟᱹᱛ ᱫᱤᱥᱚᱢ ᱧᱚᱜ ᱴᱟᱭᱤᱯ ᱧᱚᱜ ᱜᱮᱭᱟᱞᱮ ᱟᱨᱠᱤ᱾ ᱦᱮᱸ ᱢᱟᱱᱮ ᱫᱟᱨᱮ ᱠᱚᱫᱚ ᱠᱷᱩᱵ ᱠᱚᱢ ᱜᱮᱵᱤᱱ ᱧᱟᱢᱟ ᱟᱨ ᱠᱮ ᱟᱞᱮ ᱥᱮᱫ ᱫᱚ ᱯᱷᱟᱸᱠᱟ ᱢᱟᱴ ᱠᱚ ᱯᱷᱟᱸᱠᱟ ᱯᱷᱟᱸ ᱯᱷᱟᱸᱠᱟ ᱜᱮ ᱢᱟᱴ ᱢᱟᱴ ᱜᱮᱵᱮᱱ ᱧᱟᱢᱟ᱾ ᱛᱚ ᱜᱚᱝᱠᱮ ᱞᱤᱧ ᱞᱟᱹᱭᱫᱟ ᱮᱸ ᱱᱮᱛᱟᱨ ᱢᱟᱻ ᱟᱸᱡᱚᱢ ᱠᱟᱫᱟᱞᱤᱧ ᱡᱮ ᱡᱟᱦᱟᱸ ᱦᱟᱱᱟ ᱵᱤᱨ ᱠᱚᱨᱮᱫ ᱥᱮ ᱵᱩᱨᱩ ᱠᱚᱨᱮᱫ ᱟᱨᱠᱤ ᱫᱚᱢᱮ ᱩᱫ ᱩᱫ ᱠᱚ ᱚᱱᱟ ᱯᱩᱴᱠᱟᱹ ᱠᱚ ᱥᱮ ᱟᱨᱚ ᱟᱹᱰᱤ ᱠᱤᱪᱷᱩ ᱮᱢᱟᱱ ᱛᱮᱢᱟᱱᱟᱜ ᱠᱚ ᱦᱮᱛᱟᱨ ᱟᱨᱠᱤ ᱧᱟᱢᱚᱜ ᱜᱮᱭᱟ ᱛᱚ᱾ ᱟᱯᱮᱥᱮᱫ ᱫᱚ ᱚᱱᱟ ᱩᱫ ᱯᱩᱴᱠᱟᱹ ᱠᱚᱫᱚ ᱠᱚ ᱧᱟᱢᱚᱜ ᱠᱟᱱᱟ ᱥᱮ ᱵᱟᱝ?
ᱦᱮᱸ ᱟᱞᱮ ᱱᱚᱛᱮ ᱩᱫ ᱯᱩᱴᱠᱟᱹ ᱠᱚ ᱧᱟᱢᱚᱜ ᱠᱟᱱ ᱜᱮᱭᱟ ᱠᱚ᱾ ᱯᱩᱴᱠᱟᱹ ᱠᱚ ᱡᱚᱛᱚ ᱞᱮᱠᱟᱜᱮ ᱧᱟᱢᱚᱜ ᱠᱟᱱᱟ᱾ ᱩᱫ ᱠᱚᱦᱚᱸ ᱫᱚᱢᱮ ᱩᱫ ᱠᱚ ᱫᱚᱢᱮ ᱧᱟᱢᱚᱜ ᱠᱟᱱᱟ ᱩᱫ ᱠᱚᱢᱟ ᱟᱹᱰᱤ ᱨᱚᱠᱚᱢ ᱩᱫ ᱱᱚᱛᱮ ᱟᱞᱮ ᱱᱮᱛᱮ ᱦᱚᱸ᱾ ᱮᱝᱠᱟᱱ ᱥᱩᱨ ᱜᱮᱭᱟ ᱵᱤᱨᱼᱵᱩᱨᱩ ᱟᱹᱜᱩ ᱵᱟᱲᱟᱭ ᱜᱮᱭᱟᱠᱚ ᱵᱤᱨ ᱠᱚᱨᱮ ᱠᱷᱚᱱᱟ ᱟᱭᱚ ᱛᱟᱠᱚ ᱠᱚ᱾ ᱡᱚᱢ ᱵᱟᱲᱟ ᱦᱩᱭ ᱟᱠᱟᱱ ᱜᱮᱭᱟ ᱩᱛᱩ ᱠᱟᱛᱮ ᱥᱚᱲᱮ ᱠᱟᱛᱮᱫ᱾ ᱞᱮᱴᱚ ᱠᱟᱛᱮᱜ ᱡᱷᱚᱛᱚ ᱨᱚᱠᱚᱢ ᱜᱮ ᱡᱚᱢ ᱵᱟᱲᱟ ᱦᱩᱭ ᱠᱟᱱᱟ ᱮᱱᱠᱷᱟᱱ᱾
ᱟᱪᱪᱷᱟ ᱟᱪᱪᱷᱟ᱾
ᱦᱮᱸ ᱟᱯᱮᱭᱟᱜ ᱚᱱᱛᱮ ᱫᱚ ᱮᱱᱠᱷᱟᱱ ᱢᱟᱱᱟ ᱵᱤᱨᱼᱵᱩᱨᱩ ᱠᱚ ᱥᱟᱹᱜᱤᱧ ᱜᱮᱭᱟ ᱮᱱᱠᱷᱟᱱ ᱫᱚ ᱟᱯᱮ ᱫᱚ ᱢᱟᱱᱮ ᱚᱱᱠᱟ ᱪᱟᱞᱟᱣ ᱵᱟᱲᱟᱜ ᱟᱯᱮ ᱚᱱᱠᱟ ᱟᱹᱜᱩ ᱥᱟᱹᱜᱤᱧ ᱥᱮ ᱢᱟᱱᱮ ᱚᱱᱠᱟ ᱠᱤᱨᱤᱧ ᱟᱹᱠᱷᱨᱤᱧ ᱠᱟᱛᱮᱜ ᱢᱟᱨᱠᱮᱴ ᱠᱚᱨᱮ ᱾
ᱦᱮᱸ ᱟᱞᱮ ᱫᱚ ᱡᱮᱦᱮᱛᱩ ᱵᱤᱨ ᱵᱩᱨᱩ ᱠᱚᱫᱚ ᱥᱟᱹᱜᱤᱧ ᱜᱮᱭᱟᱞᱮ ᱛᱚ ᱚᱱᱠᱟ ᱯᱮᱲᱟ ᱠᱚ ᱡᱩᱫᱤ ᱠᱚ ᱢᱮᱱᱟᱜ ᱠᱚ ᱛᱟᱞᱮᱭᱟ ᱟᱨᱠᱤ ᱯᱮᱲᱟ ᱠᱚ ᱩᱱᱠᱩ ᱠᱚ ᱡᱩᱫᱤ ᱠᱚ ᱠᱳᱞ ᱟᱞᱮ ᱠᱷᱟᱱ ᱵᱟᱥᱠᱚᱛᱮ ᱛᱳ ᱩᱱᱥ ᱥᱩᱢᱟᱹᱭ ᱞᱮ ᱡᱚᱢ ᱵᱟᱲᱟᱭ ᱜᱮᱭᱟ ᱟᱨ ᱵᱟᱡᱟᱨ ᱠᱚᱨᱮ ᱱᱚᱝᱠᱟ ᱢᱟᱡᱷᱮᱨ ᱢᱚᱫᱫᱷᱮ ᱠᱚ ᱟᱬᱜᱳᱭ ᱜᱮᱭᱟ ᱾ ᱫᱤᱭᱮ ᱱᱟ ᱢᱟᱨᱠᱮᱴ ᱠᱚᱨᱮ ᱟᱨᱠᱤ ᱢᱟᱱᱮ ᱥᱚᱵᱽ ᱥᱚᱢᱚᱭ ᱫᱚ ᱚᱱᱠᱟ ᱵᱟᱝ ᱧᱟᱢᱚᱜ ᱜᱮᱭᱟ ᱾ ᱛᱳ ᱡᱮᱫᱤᱱ ᱢᱟᱨᱠᱮᱴ ᱠᱚᱨᱮ ᱚᱱᱠᱟ ᱠᱚ ᱟᱬᱜᱳᱭ ᱜᱮᱭᱟ ᱛᱟᱦᱞᱮ ᱚᱝᱠᱟ ᱩᱛᱩ ᱵᱟᱲᱟ ᱡᱚᱢ ᱵᱟᱲᱟ ᱞᱮᱠᱟ ᱠᱟᱹᱴᱤᱡ ᱦᱟᱛᱟᱣ ᱟᱹᱜᱩ ᱦᱳᱭᱳᱜ ᱜᱮᱭᱟ ᱾ ᱟ ᱛᱳ ᱚᱱᱠᱟ ᱠᱟᱛᱮᱜ ᱞᱮ ᱟᱨᱠᱤ ᱡᱚᱢ ᱵᱟᱲᱟᱭ ᱜᱮᱭᱟ ᱟᱨᱠᱤ ᱾ ᱚᱱᱠᱟ ᱟᱨᱠᱤ ᱢᱟᱡᱷᱮ ᱢᱚᱫᱫᱷᱮ ᱟᱯᱮ ᱟᱯᱮᱞᱮᱠᱟ ᱫᱚ ᱟᱨᱠᱤ ᱩᱱᱟᱹᱜ ᱜᱟᱱ ᱫᱚ ᱚᱱᱠᱟ ᱫᱚ ᱵᱟᱝ ᱟᱨᱠᱤ ᱾ ᱛᱳ ᱜᱚᱝᱠᱮ ᱟᱞᱤ ᱦᱮᱸ ᱦᱮᱸ ᱦᱮᱸ᱾ ᱛᱳ ᱜᱚᱝᱠᱮ ᱟᱞᱤᱧ ᱞᱤᱧ ᱟᱸᱡᱚᱢ ᱠᱟᱫᱟ ᱥᱮ ᱪᱮᱫ ᱚᱱᱠᱟ ᱯᱩᱴᱠᱟᱹ ᱫᱚ ᱥᱳᱲᱮ ᱟᱹᱰᱤ ᱡᱳᱨ ᱠᱳ ᱥᱮᱵᱮᱞ ᱜᱮᱭᱟ ᱛᱳ ᱟᱹᱥᱮᱫ ᱫᱚ ᱯᱩᱴᱠᱟᱹ ᱵᱟᱝᱠᱚ ᱧᱟᱢᱚᱜ ᱜᱮᱭᱟ ᱾ ᱛᱚ ᱛᱚ ᱟᱞᱤᱧ ᱫᱚ ᱵᱟᱞᱤᱧ ᱵᱟᱲᱟᱭᱟ ᱩᱱᱟᱹᱜ ᱯᱩᱴᱠᱟᱹ ᱫᱚ ᱪᱮᱫᱠᱟ ᱵᱩᱡᱟᱹᱜᱼᱟ, ᱛᱳ ᱯᱩᱴᱠᱟᱹ ᱥᱳᱲᱮ ᱛᱚ ᱫᱚ ᱟᱵᱤᱱ ᱫᱚᱵᱤᱧ ᱡᱚᱢ ᱵᱟᱲᱟ ᱟᱠᱟᱫᱟ ᱥᱮ ᱵᱟᱝ?
ᱦᱮᱸ ᱯᱩᱴᱠᱟᱹ ᱥᱳᱲᱮ ᱠᱚᱞᱤᱧ ᱡᱚᱢ ᱠᱟᱜᱼᱟ᱾ ᱞᱮᱴᱚ ᱵᱮᱥᱤ ᱞᱤᱧ ᱡᱚᱢ ᱟᱠᱟᱜᱼᱟ ᱟᱞᱮ ᱱᱮᱛᱮ ᱫᱚ ᱯᱷᱩᱴᱠᱟᱹ ᱫᱚ ᱢᱟᱱᱮ ᱥᱳᱲᱮ ᱫᱚ ᱩᱱᱟᱹᱜ ᱵᱟᱠᱚ ᱥᱳᱲᱮ ᱠᱚᱣᱟ, ᱥᱳᱲᱮ ᱫᱚᱠᱚ ᱥᱳᱲᱮ ᱜᱮᱭᱟ ᱵᱟᱝ ᱢᱮᱱᱛᱮ ᱫᱚ ᱵᱟᱝ ᱢᱟᱱᱮ ᱟᱫᱚ ᱩᱱᱟᱹᱜ ᱫᱚ ᱵᱟᱠ ᱠᱚ ᱥᱳᱲᱮ ᱠᱚᱣᱟ ᱢᱟᱱᱮ ᱟᱞᱮ ᱱᱮᱛᱮ ᱫᱚ ᱞᱮᱴᱚᱭᱟᱠᱚ ᱵᱮᱥᱤ ᱢᱟᱱᱮ ᱯᱩᱴᱠᱟᱹ ᱞᱮᱴᱚ ᱾
ᱟᱪᱪᱷᱟ ᱟᱪᱪᱷᱟ ᱟᱪᱪᱷᱟ ᱾
ᱦᱮᱸ ᱦᱮᱸ ᱞᱮᱴᱚ ᱠᱚ ᱡᱚᱢ ᱵᱟᱲᱟ ᱦᱳᱭ ᱠᱟᱱ ᱜᱮᱭᱟ, ᱞᱮᱴᱚ ᱠᱚᱜᱮ ᱥᱤᱵᱤᱞ ᱞᱤᱧ ᱵᱩᱡᱷᱟᱹᱣᱟ ᱾
ᱟᱪᱪᱷᱟ ᱟᱪᱪᱷᱟ ᱛᱳ ᱚᱱᱟ ᱡᱟᱸᱦᱟᱸ ᱞᱮᱴᱚ ᱠᱟᱛᱷᱟ ᱵᱮᱱ ᱞᱮᱭ ᱠᱮᱫᱟ ᱛᱳ ᱟᱞᱮ ᱢᱟᱻ ᱟᱞᱮᱥᱮᱫ ᱢᱟ ᱞᱮᱴᱚ ᱫᱚ ᱯᱩᱴᱠᱟᱹ ᱜᱮᱠᱚ ᱞᱮᱴᱚ ᱠᱚᱣᱟ ᱟᱞᱮ ᱫᱚ ᱱᱚᱣᱟ ᱦᱚᱸ ᱵᱟᱝᱞᱮ ᱵᱟᱲᱟᱭ ᱛᱮᱦᱮᱸᱫ ᱾ ᱡᱟᱸᱦᱟᱸ ᱟᱹᱵᱤᱱ ᱴᱷᱮᱱ ᱠᱷᱚᱱ ᱞᱤᱧ ᱟᱸᱡᱚᱢ ᱠᱮᱫᱟ ᱡᱮ ᱯᱩᱴᱠᱟᱹ ᱦᱚᱠᱚ ᱞᱮᱴᱚ ᱠᱜᱮᱭᱟ ᱟᱞᱮ ᱫᱚᱞᱮ ᱵᱟᱲᱟᱭᱟ ᱡᱮ ᱯᱩᱴᱠᱟᱹ ᱫᱚ ᱢᱟᱱᱮ ᱥᱳᱲᱮ ᱠᱟᱛᱮᱢ ᱡᱚᱢ ᱞᱮᱠᱷᱟᱱ ᱟᱹᱰᱤ ᱢᱚᱡᱽ ᱠᱚ ᱵᱩᱡᱷᱟᱹᱜ ᱜᱮᱭᱟ ᱟᱻ ᱡᱮ ᱞᱮᱴᱚ ᱦᱚᱸ ᱟᱞᱮ ᱞᱮᱴᱚ ᱠᱚᱜᱮᱭᱟᱠᱚ ᱛᱟᱦᱚᱞᱮ ᱟᱞᱮ ᱦᱚᱸ ᱡᱩᱫᱤ ᱡᱟᱸᱦᱟᱸ ᱛᱤᱥ ᱞᱮ ᱚᱱᱠᱟ ᱧᱟᱢ ᱠᱚᱜᱮ ᱞᱮᱴᱚ ᱠᱟᱛᱮᱫ ᱟᱞᱮ ᱞᱮ ᱡᱚᱢ ᱞᱟᱜᱟᱠᱚᱣᱟ ᱟᱨᱠᱤ ᱪᱮᱫ ᱞᱮᱠᱟ ᱵᱩᱡᱷᱟᱹᱜᱼᱟ᱾
ᱦᱮᱸ ᱴᱨᱟᱭ ᱞᱟᱜᱟ ᱫᱚᱨᱠᱟᱨ ᱪᱮᱫ ᱞᱮᱠᱟ ᱵᱩᱡᱷᱟᱹᱜ ᱟ ᱾
ᱦᱮᱸ ᱦᱮᱸ ᱾
ᱩᱢ ᱵᱟᱝ ᱟᱫᱚ ᱡᱷᱚᱛᱚ ᱨᱚᱠᱚᱢ ᱱᱟᱟᱜ ᱡᱚᱛᱚ ᱥᱮᱫ ᱱᱟᱜ ᱵᱟᱝ ᱵᱟᱲᱟᱭ ᱦᱳᱭ ᱠᱟᱱᱟ ᱾ ᱚᱠᱟ ᱥᱮᱫ ᱦᱟᱸᱜ ᱚᱠᱟ ᱨᱚᱠᱚᱢ ᱦᱩᱸ᱾
ᱟᱫᱚ ᱟᱨ ᱟᱞᱮᱥᱮᱫ ᱫᱚ ᱵᱟᱝ ᱧᱟᱢᱚᱜᱼᱟ ᱥᱮ ᱚᱱᱟ ᱫᱳᱠᱟᱱᱛᱮ ᱟᱞᱮ ᱫᱚ ᱵᱟᱝᱞᱮ ᱴᱨᱟᱭ ᱵᱟᱲᱟ ᱠᱟᱫᱟ ᱚᱱᱠᱟ ᱫᱚ ᱟᱨᱠᱤ ᱾ ᱛᱟᱦᱚᱞᱮ ᱟᱯᱮ ᱢᱟ ᱵᱤᱨ ᱵᱩᱨᱩ ᱯᱮ ᱥᱳᱨ ᱜᱮᱭᱟ ᱛᱳ ᱵᱤᱨ ᱵᱩᱨᱩ ᱠᱚᱨᱮ ᱢᱟ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱪᱟᱞᱟᱣ ᱵᱟᱲᱟᱜ ᱜᱮᱭᱟ ᱠᱚ ᱚᱱᱠᱟ ᱟᱹᱛᱩ ᱠᱚ ᱢᱟᱱᱮ ᱚᱱᱠᱟ ᱤᱭᱟᱹ ᱟᱛᱮᱜ ᱱᱮᱰᱟ ᱦᱟᱛᱮᱜ᱾ ᱰᱮᱴ ᱠᱚ ᱦᱟᱱᱟ ᱟᱛᱳᱨᱮ ᱱᱚᱣᱟ ᱟᱛᱳᱨᱮ ᱚᱱᱠᱟ ᱡᱩᱢᱤᱫ ᱠᱟᱛᱮᱜ ᱪᱟᱞᱟᱜ ᱜᱮᱭᱟ ᱠᱚ ᱾
ᱦᱮᱸ᱾
ᱥᱮᱸᱫᱽᱨᱟ ᱠᱚ ᱵᱤᱨᱵᱩᱨᱩ ᱠᱚ ᱧᱟᱢᱚᱜ ᱜᱮᱭᱟ ᱠᱚ ᱟᱞᱮ ᱵᱤᱨᱵᱩᱨᱩ ᱢᱟᱱᱮ ᱚᱱᱠᱟ ᱢᱮᱱᱟᱜ ᱠᱚᱜᱮᱭᱟ ᱵᱩᱨᱩ ᱥᱩᱠᱨᱤ ᱠᱚ᱾
ᱟᱪᱷᱟ ᱟᱪᱷᱟ ᱾
ᱰᱟᱹᱣ ᱠᱚ ᱛᱩᱭᱩ ᱠᱚ ᱡᱷᱚᱛᱚ ᱨᱚᱠᱚᱢ ᱜᱮ ᱠᱩᱞᱟᱹᱭ ᱠᱚ ᱛᱚᱨᱦᱚᱛ ᱠᱚ ᱚᱱᱠᱟ ᱢᱮᱱᱟᱜ ᱠᱚᱜᱮᱭᱟ ᱟᱫᱚ ᱟᱹᱞᱤᱧ ᱫᱚ ᱵᱟᱝ ᱪᱟᱞᱟᱣ ᱵᱟᱲᱟ ᱠᱟᱱᱟ ᱢᱟᱱᱮ ᱪᱟᱞᱟᱣ ᱵᱟᱲᱟ ᱠᱟᱱ ᱜᱮᱭᱟ ᱫᱟᱫᱟ ᱛᱟᱠᱚ ᱵᱟᱵᱟ ᱛᱟᱠᱚ ᱠᱚ᱾
ᱟᱪᱪᱷᱟ ᱟᱪᱪᱷᱟ ᱾
ᱟᱫᱚ ᱢᱤᱫ ᱫᱷᱟᱣ ᱥᱩᱠᱨᱤ ᱠᱚ ᱜᱚᱡᱽ ᱞᱮᱫᱮᱛᱟᱸᱦᱮ ᱩᱱ ᱥᱩᱢᱟᱹᱭ ᱜᱮ
ᱦᱩᱸ᱾
ᱡᱚᱢ ᱦᱩᱭᱞᱮᱱ ᱛᱟᱦᱮᱸᱜᱼᱟ ᱥᱩᱠᱨᱤ ᱡᱤᱞ ᱵᱩᱨᱩ ᱥᱩᱠᱨᱤ᱾ ᱢᱟᱱᱮ ᱪᱮᱫᱞᱤᱧ ᱞᱟᱹᱭ ᱟᱵᱤᱱᱟ ᱟᱛᱩ ᱫᱤᱥᱚᱢ ᱨᱮ ᱩᱱᱠᱩ ᱟᱥᱩ ᱟᱹᱥᱩᱞ ᱥᱩᱠᱨᱤ ᱠᱷᱚᱱ ᱫᱚ ᱢᱟᱱᱮ ᱢᱟᱱᱮ ᱵᱷᱟᱹᱜᱤ ᱜᱮ ᱵᱩᱡᱷᱟᱹᱜᱼᱟ ᱩᱱᱠᱩ ᱵᱩᱨᱩ ᱨᱮᱱ ᱥᱩᱠᱨᱤᱭᱟᱜ ᱡᱤᱞ ᱡᱚᱢ ᱠᱚᱫᱚ ᱢᱟᱱᱮ ᱥᱩᱠᱟᱹᱴ ᱧᱚᱜ ᱵᱡᱟᱹᱜᱼᱟ ᱟᱹᱰᱤ ᱪᱮᱨᱦᱟ ᱢᱟᱱᱮ᱾
ᱟᱪᱪᱷᱟ ᱟᱪᱪᱷᱟ ᱟᱪᱪᱷᱟ ᱟᱪᱷᱟ ᱦᱩᱸ᱾ ᱦᱮᱸ ᱟᱫᱚ ᱟᱞᱮᱥᱮᱫ ᱫᱚ ᱵᱤᱨ ᱵᱩᱨᱩ ᱠᱚᱫᱚ ᱥᱟᱺᱜᱤᱧ ᱫᱚ ᱥᱟᱺᱜᱤᱧ ᱜᱮᱭᱟ᱾
ᱦᱮᱸᱦᱮᱸ᱾
ᱛᱮ ᱥᱮᱸᱫᱽᱨᱟ ᱠᱚᱫᱚ ᱟᱞᱮ ᱫᱚ ᱫᱚᱢᱮ ᱠᱚᱫᱚ ᱵᱟᱝᱞᱮ ᱪᱟᱞᱟᱣ ᱵᱟᱲᱟᱜ ᱜᱮᱭᱟ ᱟᱫᱚ ᱡᱟᱦᱟᱸ ᱠᱟᱱ ᱡᱟᱦᱟᱸ ᱠᱚᱨᱮᱫ ᱡᱟᱦᱟᱸ ᱵᱤᱨ ᱠᱚᱨᱮᱫ ᱟᱨᱠᱤ ᱚᱱᱮ ᱱᱮᱰᱟ ᱟᱠᱟᱱ ᱥᱮᱸᱫᱽᱨᱟ ᱠᱚ ᱦᱩᱭᱩᱜ ᱜᱮᱭᱟ ᱥᱮ ᱯᱨᱚᱛᱤ ᱵᱚᱪᱷᱚᱨ ᱦᱮᱸ ᱛᱚ ᱚᱱᱟ ᱱᱮᱰᱟᱠᱟᱱ ᱥᱮᱸᱫᱽᱨᱟ ᱠᱚᱫᱚ ᱟᱨᱠᱤ ᱢᱟᱡᱷᱮ ᱢᱟᱡᱷᱮ ᱠᱤᱪᱷᱩ ᱠᱤᱪᱷᱩ ᱡᱟᱭᱜᱟ ᱠᱚᱫᱚᱞᱮ ᱪᱟᱞᱟᱣ ᱵᱟᱲᱟ ᱟᱠᱟᱱᱟ ᱛᱚ ᱚᱱᱟ ᱠᱚᱨᱮᱫ ᱠᱷᱚᱱ ᱟᱨᱠᱤ ᱩᱱᱠᱩ ᱡᱟᱦᱟᱸᱭ ᱡᱤᱭᱟᱹᱞᱤ ᱠᱚᱠᱚ ᱧᱟᱢᱚᱜ ᱜᱮᱭᱟ ᱟᱨᱠᱤ ᱩᱱᱠᱩ ᱥᱩᱠᱨᱤ ᱠᱚ ᱮᱸᱜ ᱥᱩᱠᱨᱤ ᱠᱚᱜᱮ ᱵᱤᱥᱤᱜ-ᱟ ᱟᱨ ᱩᱱᱠᱩ ᱠᱩᱞᱟᱹᱭ ᱠᱚ ᱨᱩᱰᱟᱹ ᱠᱚ ᱛᱚ ᱜᱚᱡ ᱛᱤᱱᱟᱹᱜ ᱜᱚᱡ ᱵᱟᱲᱟ ᱟᱹᱜᱩ ᱵᱟᱲᱟ ᱟᱠᱟᱫ ᱠᱚᱣᱟ ᱵᱟᱝ ᱫᱚ ᱵᱟᱝ ᱟᱨ ᱩᱱᱠᱩ ᱡᱟᱦᱟᱸᱭ ᱟᱸ ᱥᱩᱠᱨᱤ ᱵᱤᱱ ᱞᱟᱹᱭ ᱠᱮᱫ ᱠᱚᱣᱟ ᱥᱩᱠᱨᱤ ᱡᱤᱞ ᱟᱨᱠᱤ ᱵᱤᱨ ᱥᱩᱠᱨᱤᱭᱟᱜ ᱡᱤᱞ᱾ ᱦᱚᱸ ᱵᱩᱨᱩ ᱥᱩᱠᱨᱤ ᱵᱚᱱ ᱢᱮᱛᱟᱣᱟᱠᱚ ᱠᱟᱱᱟ ᱛᱚ ᱱᱩᱠᱩᱣᱟᱜ ᱥᱩᱠᱨᱤ ᱡᱤᱞ ᱟᱨ ᱟᱛᱩ ᱥᱩᱠᱨᱤᱭᱟᱜ ᱡᱤᱞ ᱢᱟᱱᱮ ᱟᱹᱰᱤ ᱜᱟᱱ ᱜᱮ ᱡᱚᱢ ᱨᱮ ᱵᱷᱮᱜᱟᱨ ᱵᱩᱡᱷᱟᱹᱜ ᱜᱮᱭᱟ᱾
ᱦᱮᱸ ᱟᱹᱰᱤᱜᱟᱱ ᱜᱮ ᱵᱷᱮᱜᱟᱨ ᱵᱩᱡᱷᱟᱹᱜ-ᱟ᱾
ᱦᱮᱸ ᱦᱮᱸ ᱦᱮᱸ ᱛᱳ ᱟᱞᱤᱧ ᱫᱚ ᱢᱚᱱᱮᱦᱚᱭ ᱢᱟᱱᱮ ᱚᱱᱟ ᱡᱟᱦᱟᱸ ᱵᱤᱨ ᱥᱩᱠᱨᱤᱭᱟᱜ ᱡᱤᱞ ᱥᱮ ᱵᱩᱨᱩ ᱥᱩᱠᱨᱤ ᱵᱚᱱ ᱢᱮᱛᱟ ᱠᱚ ᱠᱟᱱᱟ ᱱᱩᱠᱩᱣᱟᱜ ᱡᱮ ᱞᱮᱠᱟ ᱟᱹᱞᱤᱧ ᱫᱚ ᱠᱟᱹᱴᱤᱡ ᱵᱷᱟᱜᱮ ᱧᱚᱜ ᱞᱤᱧ ᱟᱨᱠᱤᱞᱤᱧ ᱵᱩᱡᱽ ᱠᱟᱫᱟ᱾
ᱪᱮᱜ ᱞᱮᱠᱟ?
ᱢᱟᱱᱮ ᱚᱱᱟ ᱵᱩᱨᱩ ᱥᱩᱠᱨᱤᱭᱟᱜ ᱡᱤᱞ ᱠᱚᱜᱮ ᱟᱨᱠᱤ ᱱᱟᱯᱟᱭ ᱧᱚᱜ ᱜᱮᱞᱤᱧ ᱵᱩᱡ ᱠᱟᱫᱟ ᱟᱨᱠᱤ ᱡᱚᱢ ᱨᱮᱫᱚ᱾
ᱦᱮᱸ ᱟᱹᱞᱤᱧ ᱦᱚᱸ ᱩᱱᱠᱩᱣᱟᱜ ᱜᱮ ᱵᱮᱧᱚᱜ ᱞᱤᱧ ᱵᱩᱡᱷᱟᱹᱣᱟ ᱢᱟᱱᱮ ᱟᱹᱛᱩ ᱥᱩᱠᱨᱤ ᱠᱚᱫᱚ ᱢᱟᱱᱮ ᱩᱱᱟᱹᱜ ᱪᱮᱨᱦᱟ ᱵᱟᱭ ᱵᱩᱡᱷᱟᱹᱜᱼᱟ ᱢᱟᱱᱮ ᱟᱨ ᱦᱟᱹᱝᱠᱩ ᱪᱩᱠᱨᱤ ᱫᱚ ᱢᱟᱱᱮ ᱠᱟᱹᱴᱤᱡ ᱥᱩᱠᱟᱹᱲ ᱧᱚᱜ ᱟᱹᱰᱤ ᱪᱮᱨᱦᱟ ᱡᱤᱞ ᱠᱚ ᱵᱩᱡᱷᱟᱹᱜᱼᱟ ᱡᱚᱢ ᱨᱮᱦᱚᱸ᱾
ᱦᱩᱸ ᱦᱩᱸ ᱦᱩᱸ᱾ ᱟᱛᱳ ᱥᱩᱠᱨᱤ ᱢᱟ ᱩᱱᱠᱩ ᱢᱟ ᱥᱩᱫᱩ ᱫᱟᱠᱟ ᱠᱚᱠᱚ ᱡᱚᱢᱟ ᱞᱳᱵᱳᱜ ᱠᱚᱠᱚ ᱡᱚᱢᱟ᱾ ᱩᱱᱠᱩᱣᱟᱜ ᱢᱟ ᱤᱛᱤᱞ ᱠᱚᱜᱮ ᱮᱠᱴᱩ ᱵᱤᱥᱤ-ᱵᱤᱥᱤ ᱧᱚᱜ ᱰᱷᱮᱨ ᱛᱟᱦᱮᱸᱱ ᱛᱟᱠᱚᱣᱟ ᱩᱱᱠᱩ ᱫᱚ ᱨᱮᱦᱮᱫ ᱠᱚᱠᱚ ᱡᱚᱢᱟ ᱥᱮ ᱟᱫᱚ ᱚᱱᱟ ᱛᱟ ᱛᱮ ᱥᱮ ᱩᱝ ᱠᱩᱣᱟᱜ ᱦᱚᱲᱢᱚ ᱠᱚᱫᱚ